ᱦᱮᱞᱳ ᱦᱮᱸ ᱦᱮᱸ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ ᱤᱧᱟᱹᱜ ᱨᱚᱲ ᱠᱞᱤᱭᱟᱨ ᱟᱸᱡᱚᱢᱚᱜ ᱠᱟᱱᱟ
ᱦᱮᱸ ᱦᱮᱸ ᱟᱢᱟᱜ ᱨᱚᱲ ᱦᱚᱸ ᱠᱞᱤᱭᱟᱨ ᱟᱸᱡᱚᱢᱚᱜ ᱠᱟᱱᱟ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱟᱨ ᱠᱚᱫᱚ ᱫᱟᱠᱟ ᱱᱤᱛᱜ ᱜᱮ ᱡᱚᱢ ᱵᱟᱲᱟᱛᱮᱫ ᱡᱤᱨᱟᱹᱣ ᱵᱟᱲᱟ ᱦᱩᱭ ᱟᱠᱟᱱ ᱛᱟᱦᱮᱱᱟ᱾ ᱟᱨ ᱮᱭᱥᱮ ᱫᱚ ᱱᱤᱛᱚᱜ ᱫᱚ ᱪᱟᱥ ᱦᱮᱸ ᱦᱟᱱᱛᱮ ᱜᱮ ᱪᱮᱫ ᱪᱤᱠᱟ ᱵᱟᱲᱟᱭ ᱦᱩᱭᱩᱜ ᱠᱟᱱᱟ
ᱚ ᱦᱮᱸ ᱪᱮᱫ ᱜᱮ ᱵᱟᱝ ᱦᱚᱸᱜᱼᱚᱭ ᱢᱤᱫ ᱜᱷᱟᱹᱲᱤᱡ ᱢᱟᱲᱟᱝ ᱫᱟᱠᱟ ᱠᱚ ᱡᱚᱢ ᱵᱟᱲᱟ ᱠᱟᱛᱮᱜ ᱠᱟᱹᱴᱤᱡ ᱫᱩᱲᱩᱵ ᱵᱟᱲᱟ ᱦᱩᱭ ᱠᱟᱱᱟ, ᱟᱫᱚ ᱦᱚᱸᱜ ᱚᱭ ᱠᱟᱹᱴᱤᱡ ᱯᱷᱳᱱ ᱠᱚᱜᱮ ᱛᱚᱵᱮ ᱠᱟᱹᱴᱤᱡ ᱧᱮᱞ ᱵᱟᱲᱟ ᱦᱩᱭᱱᱟ ᱫᱚᱢ ᱫᱟ ᱠᱟᱴᱤᱡ, ᱚᱱᱟ ᱦᱚᱸ ᱠᱟᱴᱤᱡ ᱵᱚᱱ ᱜᱷᱟᱱᱴᱟᱣᱟᱜ ᱜᱮ
ᱦᱮᱸ ᱦᱳᱭ ᱚᱱᱟ ᱢᱟ ᱵᱮᱥ ᱠᱟᱛᱷᱟ ᱜᱮ
ᱦᱤᱸ ᱟᱨ ᱢᱮᱱᱫᱟᱹᱧ ᱥᱮᱸᱫᱽᱨᱟ ᱠᱟᱨᱠᱟ ᱠᱚᱫᱚᱢ ᱪᱟᱞᱟᱜ ᱜᱮᱭᱟ ᱥᱮ ᱵᱟᱝᱟ?
ᱚ, ᱥᱮᱸᱫᱽᱨᱟ
ᱦᱩᱸ
ᱦᱮᱸ ᱥᱮᱸᱫᱽᱨᱟ ᱠᱚᱫᱚ ᱚᱱᱟ ᱥᱟᱠᱨᱟᱛ ᱠᱚᱨᱮ ᱜᱮ
ᱚ ᱥᱟᱠᱟᱨᱛ ᱠᱚᱨᱮ
ᱦᱮᱸᱻ ᱾
ᱦᱮᱸ ᱟᱨ ᱪᱤᱞᱤ ᱠᱚᱯᱮ ᱥᱮᱸᱫᱽᱨᱟ ᱟᱹᱜᱩ ᱵᱟᱲᱟ ᱟᱠᱟᱫ ᱠᱚᱣᱟ
ᱟᱨ ᱥᱮᱸᱫᱽᱨᱟ ᱠᱚᱨᱮ ᱫᱚ ᱵᱮᱥᱮ ᱫᱚ ᱢᱟᱱᱮ ᱪᱟᱞᱟᱣ ᱦᱩᱭ ᱵᱟᱲᱟᱜ ᱛᱟᱦᱮᱱ ᱜᱮᱭᱟ ᱥᱟᱠᱨᱟᱛ ᱛᱯᱚᱨ ᱜᱮᱮᱚ ᱥᱮᱸᱫᱽᱨᱟ ᱨᱮᱫᱚ ᱩᱱᱠᱩ ᱱᱩᱠᱩ ᱠᱩᱞᱟᱹᱭ ᱠᱚᱜᱮ ᱟᱨ ᱪᱤᱞᱤ ᱠᱚ ᱢᱮᱛᱟ ᱠᱚᱣᱟ ᱨᱩᱰᱟᱹ ᱠᱚ ᱱᱩᱠᱩ ᱠᱚᱜᱮ ᱥᱮᱸᱫᱽᱨᱟ ᱨᱮᱫᱚ ᱠᱚ ᱧᱟᱢᱚᱜ ᱛᱮᱱᱟ ᱰᱷᱤᱨ ᱫᱚ
ᱟᱫᱚ ᱚᱠ ᱚᱠᱟᱴ ᱚᱠᱚᱭᱟᱜ ᱡᱤᱞ ᱡᱟᱹᱥᱛᱤ ᱥᱤᱵᱤᱞᱟ ᱞᱟᱹᱭ ᱢᱮᱥᱮ ᱠᱩᱞᱟᱹᱭᱟ ᱥᱮ ᱨᱩᱰᱟᱹᱣᱟ
ᱚ ᱡᱤᱞ ᱫᱚ ᱱᱟᱦᱟᱜ ᱩᱱᱟᱹᱜ ᱵᱟᱞᱟᱝ ᱵᱟᱲᱟᱭᱟᱼᱟ ᱵᱟᱞᱟᱝ ᱡᱚᱢ ᱵᱟᱲᱟ ᱠᱟᱜ ᱛᱮ ᱚᱱᱟᱛᱮ -ᱟ ᱢᱮᱱᱪᱚ ᱫᱟᱲᱮᱭᱟᱜ ᱠᱟᱱᱟ ᱢᱮᱱᱠᱷᱟᱱ ᱢᱮᱱ ᱛᱟᱦᱮᱱᱟᱠᱚ ᱜᱩᱞᱟᱹᱭᱟᱜ ᱜᱮ ᱥᱤᱵᱤᱞ ᱛᱟᱦᱮᱱᱟ
ᱦᱮᱸ ᱦᱮᱸ ᱤᱧ ᱦᱚᱸ ᱚᱱᱠᱟᱟᱜ ᱜᱮ ᱵᱟᱰᱟᱭ ᱢᱮᱱᱟᱜ ᱛᱤᱧᱟᱹ ᱡᱮ ᱠᱩᱞᱟᱹᱭ ᱡᱤᱞ ᱫᱚ ᱡᱚᱢ ᱦᱚᱸ ᱡᱚᱢ ᱵᱟᱲᱟ ᱟᱠᱟᱫᱤᱧ ᱰᱮ ᱡ ᱫᱚ ᱵᱟᱹᱧ ᱡᱚᱢ ᱟᱠᱟᱫᱟ ᱠᱩᱞᱟᱹᱭ ᱡᱤᱵᱽ ᱢᱟᱱᱮ ᱩᱱᱠᱩ ᱫᱚ ᱜᱷᱟᱥ ᱠᱚᱠᱚ ᱡᱚᱢᱟ ᱟᱥᱮ ᱜᱷᱟᱥ ᱠᱚ ᱥᱟᱠᱟᱢ ᱠᱚ ᱚᱱᱟ ᱠᱷᱟᱹᱛᱤᱨ ᱛᱮ ᱩᱱᱠᱩ ᱫᱚ ᱢᱟᱱᱮ ᱢᱮᱨᱚᱢ ᱡᱤᱞ ᱞᱮᱠᱟᱜᱮ ᱩᱱᱠᱩᱣᱟᱜ ᱡᱤᱞ ᱦᱚᱸ ᱟᱹᱰᱤ ᱵᱮᱥ ᱜᱮ ᱥᱤᱵᱤᱞᱟ ᱟᱨ ᱥᱮᱸᱫᱽᱨᱟᱢ ᱪᱟᱞᱟᱣ ᱥᱮᱸᱫᱽᱨᱟ ᱨᱮᱱᱟᱜ ᱢᱤᱫᱵᱟᱨ ᱠᱟᱛᱷᱟ ᱞᱟᱹᱭᱟᱹᱧ ᱢᱮ ᱪᱮᱫ ᱞᱮᱠᱟ ᱠᱟᱛᱮᱮᱫ ᱠᱚ ᱥᱮᱸᱫᱽᱨᱟᱭᱟ ᱚᱠᱟ ᱥᱮᱫ ᱠᱚ ᱪᱟᱞᱟᱜᱼᱟ ᱚᱠᱚᱭᱮ ᱞᱟᱹᱭᱟ ᱡᱮ ᱱᱚᱛᱮ ᱥᱮ ᱦᱟᱱᱛᱮ ᱵᱚᱱ ᱪᱟᱞᱟᱜᱼᱟ ᱾ ᱪᱮᱫ ᱞᱮᱠᱟ ᱠᱟᱛᱮᱫ ᱵᱚᱱ ᱥᱮᱸᱫᱽᱨᱟᱭᱟ ᱚᱠᱚᱭ ᱠᱚ ᱞᱟᱹᱭᱟ ᱱᱚᱣᱟ ᱠᱟᱛᱷᱟ ᱠᱚ
ᱦᱮᱸ ᱥᱮᱸᱫᱽᱨᱟ ᱨᱮᱫᱚ ᱡᱮᱭᱥᱮ ᱠᱤ ᱢᱟᱛᱞᱚᱵ ᱟᱞᱮ ᱡᱟᱦᱟᱸ ᱱᱚᱣᱟ ᱟᱞᱮ ᱥᱮᱫ ᱡᱟᱦᱟᱸ ᱦᱩᱭᱩᱜ ᱛᱟᱦᱮᱱᱟ ᱱᱚᱣᱟ ᱥᱮᱸᱫᱽᱨᱟ ᱨᱮ ᱛᱚ ᱱᱚᱣᱟ ᱨᱮᱫᱚ ᱩᱱᱟᱹᱜ ᱢᱚᱛᱞᱚᱵᱽ ᱚᱱᱠᱟ ᱡᱟᱦᱟᱸ ᱢᱮᱱ ᱠᱮᱫ ᱞᱮᱠᱟᱛᱮ ᱢᱟᱱᱮ ᱚᱠᱚᱭ ᱞᱟᱹᱭᱟ ᱥᱮ ᱚᱠᱚᱭ ᱪᱟᱞᱟᱜ-ᱟ᱾ ᱥᱮ ᱩᱱ ᱚᱱᱠᱟ ᱞᱮᱠᱟ ᱫᱚ ᱟᱞᱮᱥᱮᱫ ᱫᱚ ᱢᱟᱱᱮ ᱵᱟᱝ ᱦᱩᱭᱩᱜ ᱛᱟᱦᱮᱱᱟ ᱴᱷᱤᱠᱜᱮᱭᱟ ᱢᱟᱱᱮ ᱥᱮᱸᱫᱽᱨᱟ ᱢᱟᱱᱮ ᱪᱟᱞᱟᱜ ᱦᱩᱭᱩᱜ, ᱛᱟᱦᱮᱱᱟ ᱢᱟᱱᱮ ᱠᱤ ᱥᱟᱠᱨᱟᱛ ᱨᱮ ᱩᱢ ᱰᱟᱹᱵᱽᱨᱟᱹ ᱠᱟᱛᱮᱜ ᱥᱮᱛᱟᱜ ᱨᱮ ᱩᱢ ᱰᱟᱹᱵᱨᱟᱹ ᱠᱟᱛᱮᱫ ᱟᱨ ᱟᱥᱟᱱᱟᱢ ᱦᱚᱲ ᱟᱯᱱᱟ ᱟᱯᱱᱟ ᱚᱲᱟᱜ ᱨᱮ ᱫᱟᱠᱟ ᱡᱚᱢ ᱠᱟᱛᱮᱫ ᱟᱨ ᱡᱚᱛᱚ ᱦᱚᱲ ᱠᱚ ᱤᱱᱵᱷᱤᱴᱮᱥᱚᱱ ᱠᱚᱣᱟ ᱡᱚᱛᱚ ᱦᱚᱲ ᱚᱲᱟᱜ ᱨᱮᱠᱚ ᱪᱟᱞᱟᱜ ᱛᱟᱦᱮᱱᱟ ᱩᱱ ᱦᱤᱞᱳᱜ ᱫᱚ ᱫᱟᱠᱟ ᱡᱚᱢ ᱞᱟᱹᱜᱤᱫ ᱛᱮ ᱛᱚ ᱟᱛᱩ ᱯᱮᱲᱟ ᱟᱛᱩ ᱨᱮ ᱢᱟᱱᱮ ᱡᱚᱢ ᱵᱟᱲᱟᱠᱟᱛᱮᱫ ᱟᱫᱚ ᱥᱮᱸᱫᱽᱨᱟ ᱠᱚ ᱩᱰᱩᱠᱚᱜ-ᱟ ᱛᱚ ᱥᱮᱸᱫᱽᱨᱟ ᱩᱰᱩᱠ ᱠᱟ ᱠᱟᱛᱮᱫ ᱫᱚ ᱵᱤᱨ ᱥᱮᱫᱷᱟᱹ ᱠᱚ ᱪᱟᱞᱟᱜ ᱛᱟᱦᱮᱱᱟ ᱟᱨ
ᱦ
ᱥᱤᱫᱷᱟᱹ ᱚᱱᱟ ᱥᱤᱠᱟᱨ ᱨᱮᱜᱮ ᱠᱚ ᱞᱟᱜᱟᱜ ᱛᱟᱦᱮᱱᱟ ᱱᱚᱛᱮ ᱫᱚ ᱚᱱᱟ ᱜᱟᱞᱢᱟᱨᱟᱣ ᱥᱤᱥᱴᱮᱢ ᱵᱟᱞᱟ ᱫᱚ ᱚᱱᱟ ᱫᱚ ᱱᱚᱸᱰᱮ ᱫᱚ ᱵᱟᱹᱱᱩᱜ ᱟᱠᱟᱫᱟ ᱟᱨᱚ ᱮᱴᱟᱜ ᱥᱮᱫ ᱚᱱᱠᱟ ᱟᱸᱡᱚᱢ ᱵᱟᱲᱟ ᱠᱟᱜ-ᱟ ᱠᱤ ᱥᱮᱸᱫᱽᱨᱟ ᱨᱮ ᱚᱱᱠᱟ ᱢᱟᱱᱮ ᱦᱩᱭᱩᱜ ᱛᱟᱦᱮᱱ ᱜᱮᱭᱟ
ᱦᱩᱸ ᱚ ᱟᱫᱚ ᱵᱟᱝᱟ ᱱᱚᱜ-ᱚᱭ ᱡᱮ ᱥᱮᱸᱫᱽᱨᱟᱢ ᱪᱟᱞᱟᱣᱮᱱᱟ ᱴᱷᱤᱠ ᱜᱮᱭᱟ ᱥᱮ ᱟᱨ ᱟᱹᱛᱩ ᱴᱚᱞᱟᱨᱮᱱ ᱥᱟᱱᱟᱢ ᱦᱚᱲ ᱢᱤᱞᱮ ᱢᱤᱥᱮ ᱠᱟᱛᱮ ᱮᱢ ᱪᱟᱞᱟᱣᱱᱟ ᱛᱚ ᱟᱢ ᱛᱚ ᱡᱷᱟᱹᱞᱤ ᱛᱮ ᱡᱩᱫᱤ ᱵᱟᱢ ᱞᱟᱜᱟᱜᱼᱟ ᱡᱷᱟᱹᱞᱤ ᱵᱟᱢ ᱚᱰᱟᱣ ᱞᱮᱠᱷᱟᱡ ᱫᱚ, ᱠᱩᱞᱟᱹᱭ ᱥᱮ ᱨᱩᱸᱰᱟᱹ ᱫᱚ ᱵᱚᱞᱚᱜ ᱟᱠᱚ ᱫᱚ ᱪᱤᱠᱟᱹ ᱠᱟᱛᱮ ᱥᱮ ᱩᱱᱠᱩ ᱫᱚ ᱠᱷᱩᱫᱟᱹᱣ ᱠᱷᱩᱫᱟᱹᱣ ᱛᱮ ᱫᱟᱹᱲ ᱫᱟᱹᱲ ᱛᱮ ᱜᱚᱡ ᱞᱟᱜᱟᱜ-ᱟ᱾
ᱦᱮᱸ ᱟᱫᱚ ᱱᱮᱛᱟᱨ ᱫᱚ ᱟᱭᱢᱟ ᱨᱚᱠᱚᱢ ᱚᱱᱟ ᱡᱷᱟᱹᱞᱤ ᱛᱟᱦᱮᱸᱜ ᱠᱟᱱᱟ ᱚᱸᱰᱮ ᱠᱷᱚᱡ ᱮᱠᱚᱢ ᱡᱤᱞᱤᱝ ᱡᱤᱞᱤᱝ ᱡᱷᱟᱹᱞᱤ ᱦᱟᱱᱰᱮᱨᱮᱰ ᱢᱤᱴᱟᱨ ᱥᱟᱢᱛᱷᱤᱝ ᱞᱟᱹᱴᱩ ᱞᱟᱹᱴᱩ ᱡᱷᱟᱹᱞᱤ ᱛᱟᱦᱮᱱᱟ ᱟᱫᱚ ᱚᱱᱟ ᱡᱷᱟᱹᱞᱤ ᱜᱮ ᱦᱟᱸᱜ ᱠᱚ ᱚᱰᱟᱣ ᱠᱮᱫ ᱜᱮ ᱥᱟᱭᱤᱰ ᱥᱟᱭᱤᱰ ᱛᱮ
ᱦᱩᱸ
ᱢᱟᱱᱮ ᱡᱷᱩᱲ ᱛᱟᱦᱮᱱᱟ ᱚᱱᱟ ᱡᱷᱩᱲ ᱛᱮᱜᱮ ᱟᱨ ᱟ ᱟᱨᱠᱩ ᱥᱟᱭᱤᱰ ᱥᱟᱭᱤᱰ ᱛᱮ ᱦᱚᱲ ᱛᱟᱦᱮᱱᱟ ᱛᱤᱱᱟᱹᱜ ᱦᱟᱱᱛᱮ ᱛᱮᱠᱚ ᱪᱟᱞᱟᱣ ᱠᱚᱜ-ᱟ ᱢᱟᱱᱮ ᱠᱚ ᱥᱮᱸᱫᱽᱨᱟ ᱨᱮᱫᱚ ᱩᱱ ᱦᱤᱞᱳᱜ ᱫᱚ ᱜᱚᱴᱟ ᱟᱛᱩ ᱠᱷᱟᱹᱞᱤ ᱪᱟᱵᱟᱜ-ᱟ ᱜᱚᱴᱟ ᱮᱱᱛᱮᱫ ᱵᱟᱡᱟᱨ ᱠᱚᱨᱮ ᱥᱚᱦᱚᱨ ᱠᱚᱨᱮ ᱠᱚᱨᱮ ᱡᱟᱦᱟᱸ ᱛᱤᱱᱟᱹᱜ ᱠᱚ ᱛᱟᱦᱮᱱᱚᱜ-ᱟ ᱥᱚᱵ ᱠᱚ ᱦᱮᱡ ᱪᱟᱵᱟ-ᱟ ᱩᱱᱟᱜ ᱫᱚ ᱥᱮᱸᱫᱽᱨᱟ ᱨᱮᱫᱚ ᱟᱫᱚ ᱟᱹᱰᱤ ᱜᱟᱱ ᱥᱟᱸᱜᱮ ᱦᱚᱲ ᱠᱚ ᱛᱟᱦᱮᱱ ᱠᱷᱡ ᱫᱚ ᱚᱱᱟ ᱫᱚ ᱢᱤᱫ ᱢᱤᱫᱴᱮᱡ ᱠᱟᱛᱮ ᱡᱩᱫᱤ ᱯᱟᱱᱛᱤ ᱞᱮᱱᱠᱷᱟᱱ ᱚᱱᱟ ᱵᱤᱨ ᱨᱮ ᱛᱚ ᱚᱴᱳᱢᱮᱴᱤᱠᱞᱤ ᱚᱱᱟ ᱡᱟᱦᱟᱸ ᱛᱤᱱᱟᱹᱜ ᱜᱮ ᱢᱤᱫ ᱱᱟᱠᱷᱟ ᱠᱚ ᱢᱮᱱᱟᱜ ᱠᱚ ᱥᱚᱵ ᱠᱚ ᱡᱷᱚᱲᱟᱣ ᱛᱟᱵᱚ-ᱟ ᱦᱟᱱᱛᱮ ᱜᱮ ᱟᱫᱚ ᱚᱱᱟ ᱞᱟᱦᱟ ᱥᱮᱫ ᱠᱚ ᱚᱰᱟᱣ ᱱᱚᱛᱮ ᱠᱷᱚᱡ ᱡᱷᱚᱲᱟᱣ ᱠᱚ ᱛᱟᱦᱮᱸᱱᱟ ᱟᱫᱚ ᱛᱤᱱᱟᱹᱜ ᱡᱟᱦᱟᱸ ᱛᱤᱱᱟᱹᱜ ᱜᱮ ᱩᱱᱠᱩ ᱠᱩᱞᱟᱹᱭ ᱠᱚ ᱨᱩᱸᱰᱟᱹ ᱠᱚ ᱮᱢᱟᱱ ᱛᱮᱫ ᱠᱚ ᱡᱟᱦᱟᱸ ᱛᱤᱱᱟᱹᱜ ᱜᱮ ᱛᱩᱭᱩ ᱠᱚ ᱡᱟᱦᱟᱸ ᱛᱤᱱᱟᱹᱜ ᱜᱮ ᱪᱤᱞᱤ ᱠᱚ ᱢᱮᱱᱟᱜ ᱠᱚᱣᱟ ᱵᱤᱨ ᱨᱮ ᱡᱟᱦᱟᱸ ᱛᱤᱱᱟᱹᱜ ᱡᱤᱣᱤ ᱥᱚᱵ ᱚᱱᱟ ᱡᱷᱟᱹᱞᱤ ᱥᱮᱫ ᱜᱮᱠᱚ ᱵᱚᱞᱚᱜ-ᱟ, ᱟᱫᱚ ᱚᱱᱛᱮ ᱨᱮᱠᱚ ᱥᱟᱵ ᱠᱚ ᱛᱟᱦᱮᱱᱟ᱾
ᱦᱩᱸ ᱟᱫᱚᱧ ᱢᱮᱱᱫᱟ ᱡᱮᱦᱮᱛᱩ ᱱᱩᱠᱩ
ᱠᱩ ᱦᱩᱭ ᱵᱟᱲᱟᱜ ᱛᱟᱦᱮᱱᱟ ᱥᱮ ᱵᱟᱝ?
ᱵᱟᱝ ᱟᱞᱮ ᱥᱮᱫ ᱫᱚ ᱥᱮᱸᱫᱽᱨᱟ ᱫᱚ ᱚᱱᱠᱟ ᱫᱚ ᱵᱟᱝ ᱧᱮᱞᱚᱜᱚᱜᱼᱟ, ᱥᱟᱹᱨᱤ ᱠᱟᱛᱷᱟ ᱜᱤᱧ ᱞᱟᱹᱭᱟ, ᱟᱞᱮ ᱥᱮᱫ ᱫᱚ ᱱᱟᱛᱮ ᱫᱚ ᱥᱮᱸᱫᱽᱨᱟ ᱫᱚ ᱵᱟᱝᱠᱚ ᱪᱟᱞᱟᱜ-ᱟ, ᱯᱟᱹᱦᱤᱞ ᱫᱚᱠᱚ ᱪᱟᱞᱟᱜ ᱠᱟᱱ ᱛᱟᱦᱮᱱᱟ᱾ ᱟᱨ ᱱᱟᱦᱟᱜ ᱨᱮᱫᱚ ᱵᱟᱝ ᱧᱮᱞᱚᱜᱚᱜ ᱠᱟᱱᱟ ᱡᱮ ᱦᱮᱸ ᱥᱮᱸᱫᱽᱨᱟ ᱠᱚ ᱪᱟᱞᱟᱜ-ᱟ, ᱱᱚᱝᱠᱟ ᱟᱨ ᱟᱹᱰᱤ ᱡᱟᱹᱥᱛᱤ ᱫᱚ ᱱᱚᱜ-ᱚᱭ ᱠᱩᱞᱟᱹᱭ ᱤᱧ ᱥᱮ ᱱᱚᱝᱠᱟ ᱜᱩᱰᱩ ᱥᱮ ᱦᱟᱹᱠᱩ ᱱᱚᱣᱟᱠᱩ ᱥᱮᱸᱫᱽᱨᱟ ᱠᱚᱜᱮ ᱠᱚ ᱪᱟᱞᱟᱜ ᱛᱮ ᱡᱟᱹᱥᱛᱤ ᱫᱚ᱾ ᱡᱮᱥᱛᱤ ᱫᱚ ᱜᱩᱰᱩᱜᱟᱡ ᱠᱚ ᱪᱟᱞᱟᱠᱛᱮ᱾ ᱠᱟᱨᱚᱱ ᱥᱮᱨᱚᱠᱚᱢ ᱟᱢ ᱡᱩᱫᱤ ᱵᱤᱨ ᱠᱚ ᱵᱟᱝ ᱛᱟᱦᱮᱱᱟ, ᱥᱮ ᱵᱩᱨᱩ ᱠᱚ ᱵᱟᱝ ᱛᱟᱦᱮᱱᱟ, ᱮᱸᱜ ᱚᱠᱟ ᱨᱮᱠᱚ ᱪᱟᱞᱟᱜ-ᱟ ᱠᱩᱞᱟᱹᱭ ᱠᱚ ᱥᱮ ᱛᱩᱭᱩ ᱠᱚ ᱥᱮ ᱨᱩᱸᱰᱟᱹ ᱠᱩ ᱥᱮᱸᱫᱽᱨᱟ ᱞᱟᱹᱜᱤᱫ ᱫᱚ ᱚᱱᱟ ᱠᱷᱟᱹᱛᱤᱨ ᱛᱮ ᱡᱟᱹᱥᱛᱤ ᱫᱚ ᱜᱩᱰᱩ ᱜᱮ ᱥᱮᱸᱫᱽᱨᱟ ᱧᱮᱞ ᱦᱩᱭᱩᱜ-ᱟ᱾
ᱦᱮᱸ ᱦᱮᱸ ᱮᱵᱟᱨᱮ ᱡᱟᱦᱟᱸ ᱥᱮᱫ ᱡᱮᱭᱮᱥᱮ ᱠᱤ ᱵᱤᱨ ᱠᱚ ᱢᱮᱱᱟᱜᱼᱟ ᱵᱩᱨᱩ ᱠᱚ ᱢᱮᱱᱟᱜᱼᱟ ᱾ ᱛᱚ ᱩᱱᱠᱩ ᱠᱚ ᱞᱟᱹᱜᱤᱫ ᱫᱚ ᱟᱥᱟᱱ ᱜᱮᱭᱟ ᱟᱨ ᱵᱤᱨ ᱵᱩᱨᱩ ᱛᱟᱦᱮᱱ ᱠᱷᱟᱱ ᱫᱚ ᱳᱵᱤᱭᱮᱥᱞᱤ ᱜᱮ ᱡᱤᱣᱡᱚᱱᱛᱩᱠᱩ ᱫᱷᱤᱨᱤ ᱠᱚ ᱛᱟᱦᱮᱱᱟ ᱾ ᱟᱨ ᱜᱚᱴᱟ ᱠᱚ ᱛᱟᱦᱮᱱᱟ ᱟᱨ ᱡᱟᱦᱟᱸ ᱥᱮᱫ ᱵᱤᱨ ᱠᱚ ᱜᱟᱡᱟᱲ ᱠᱚ ᱵᱟᱹᱱᱩᱜ ᱠᱷᱟᱡ ᱚᱱᱛᱮ ᱫᱚ ᱮᱱᱛᱮᱫ ᱜᱩᱰᱩ ᱠᱚᱜᱮ ᱯᱟᱸᱡᱟ ᱦᱩᱭᱩᱜᱼᱟᱱᱛᱮ ᱮᱴᱟᱜ ᱫᱚᱫᱚ ᱪᱮᱫ ᱮᱢ ᱥᱮᱸᱫᱽᱨᱟ
ᱦᱩᱸ ᱦᱮᱸ ᱾ ᱟᱨ ᱜᱩᱰᱩ ᱡᱤᱞᱮᱢ ᱡᱚᱢ ᱵᱟᱲᱟ ᱠᱟᱫᱟ?
ᱦᱮᱸ ᱜᱩᱰᱩ ᱡᱤᱞᱤᱧ ᱡᱚᱢ ᱵᱟᱲᱟ ᱠᱟᱜ ᱜᱮᱭᱟ ᱠᱟᱹᱴᱤᱡ ᱥᱚᱢᱚᱭ ᱡᱚᱠᱷᱚᱱ ᱟᱹᱛᱩ ᱠᱚᱨᱮ ᱛᱟᱦᱮᱱ ᱦᱩᱭᱩᱜ ᱠᱟᱱ ᱛᱟᱦᱮᱱᱟ ᱩᱱ ᱥᱚᱢᱚᱭ ᱚᱱᱟ ᱚᱠᱛᱮ ᱫᱚ ᱾
ᱚ ᱟᱫᱚ ᱜᱩᱰᱩ ᱡᱤᱞ ᱨᱮᱱᱟᱜ ᱩᱛᱩ ᱫᱚ ᱚᱠᱟ ᱥᱟᱶᱛᱮ ᱵᱷᱟᱜᱤ ᱥᱤᱵᱤᱞᱟ ᱞᱟᱹᱭ ᱢᱮᱥᱮ ᱠᱟᱹᱴᱤᱡ?
ᱚᱠᱟ ᱥᱟᱶᱛᱮ? ᱥᱟᱶᱛᱮ ᱫᱚ ᱢᱟᱱᱮ ᱥᱟᱶ ᱛᱮᱫᱚ ᱵᱟᱹᱧ ᱡᱚᱢ ᱠᱟᱜᱼᱟ, ᱢᱮᱱᱠᱷᱟᱱ ᱜᱩᱰᱳ ᱡᱤᱞ ᱠᱩᱨᱦᱤ ᱠᱟᱛᱮᱜ ᱤᱧ ᱡᱚᱢ ᱟᱠᱟᱟᱜᱼᱟ ᱾ ᱮᱵᱟᱨ ᱚᱱᱟ ᱨᱮᱱᱟᱜ ᱮᱠᱥᱯᱨᱤᱭᱮᱱᱥ ᱫᱚ ᱵᱟᱹᱱᱩᱜᱼᱟ ᱮᱴᱟᱜ ᱥᱟᱶ ᱛᱮᱫᱚ᱾ ᱮᱥᱮ ᱛᱚ ᱫᱟᱠᱟ ᱥᱞᱮᱜ, ᱫᱟᱠᱟ ᱥᱟᱶ ᱛᱮᱦᱚᱸ ᱡᱚᱢ ᱵᱟᱲᱟ ᱦᱩᱭ ᱠᱟᱱᱟᱱ ᱜᱮᱭᱟ ᱾
ᱦᱮᱸ ᱦᱮᱸ ᱾ ᱟᱞᱮ ᱱᱚᱣᱟ ᱠᱚᱨᱮ ᱫᱚ ᱵᱤᱥᱮᱥ ᱠᱟᱭᱛᱮ ᱡᱟᱦᱟᱸ ᱤᱭᱟᱹ ᱜᱩᱰᱩ ᱡᱤᱞ ᱫᱚ ᱵᱮᱥᱤ ᱟᱹᱞᱩ ᱵᱮᱸᱜᱟᱲ ᱢᱮᱥᱟ ᱠᱟᱛᱮᱫ ᱠᱚ ᱩᱛᱩᱭᱟ ᱪᱮᱫᱟᱜ ᱚᱱᱟ ᱦᱚᱧ ᱞᱟᱹᱭᱟᱢ ᱠᱟᱱᱟ ᱾ ᱚᱱᱮ ᱟᱞᱩ ᱜᱩᱰᱩ ᱨᱮᱱᱟᱜ ᱦᱟᱨᱛᱟ ᱫᱚ ᱱᱚᱨᱚᱢ ᱜᱮᱭᱟ ᱾ ᱚᱱᱟ ᱤᱛᱤᱞ ᱦᱚᱸ ᱛᱟᱦᱮᱱᱟ ᱾
ᱢᱮ ᱢᱮᱱᱟᱠᱚ ᱱᱮᱛᱟᱨ ᱫᱤᱱ ᱡᱟᱦᱟᱸ ᱮᱱᱛᱜ ᱱᱚᱣᱟ ᱮᱱᱛᱜ ᱱᱚᱣᱟ ᱡᱩᱞᱟᱭ ᱡᱩᱞᱟᱭ ᱟᱜᱚᱥᱴ ᱡᱩᱱ ᱡᱩᱞᱟᱭ ᱥᱚᱢᱚᱭ ᱜᱩᱰᱩ ᱡᱤᱞ ᱫᱚ ᱱᱮᱛᱟᱨ ᱫᱤᱱ ᱠᱚ ᱤᱛᱤᱞ ᱠᱚᱜᱼᱟ ᱱᱮᱛᱟᱨ ᱫᱤᱱ ᱫᱚ ᱰᱷᱮᱨ ᱠᱚ ᱥᱤᱵᱤᱞᱟ ᱢᱮ ᱦᱚᱸ ᱾
ᱦᱮᱸ ᱾ ᱱᱮᱛᱟᱨᱤᱱ ᱫᱚ ᱡᱟᱹᱥᱛᱤ ᱠᱚ ᱥᱤᱵᱤᱞᱟ ᱟᱨ ᱚᱱᱮ ᱤᱛᱤᱞ ᱠᱚᱜᱼᱟ ᱠᱚ ᱥᱮ ᱚᱱᱟ ᱠᱷᱟᱹᱛᱤᱨ ᱜᱮ ᱾ ᱟᱨ ᱚᱱᱮ ᱡᱮ ᱤᱛᱤᱞ ᱡᱟᱹᱥᱛᱤ ᱛᱟᱦᱮᱱ ᱛᱟᱠᱚᱣᱟ ᱥᱮ ᱚᱱᱟ ᱤᱛᱤᱞ ᱠᱷᱟᱹᱛᱤᱨ ᱜᱮ ᱾ ᱵᱮᱸᱜᱟᱲ ᱟᱹᱞᱩ ᱢᱮᱥᱟ ᱠᱟᱛᱮᱜ ᱮᱛᱚ ᱠᱟᱡᱟᱠ ᱥᱤᱵᱤᱞᱟ ᱮᱛᱚ ᱡᱩᱛ ᱥᱤᱵᱤᱞᱟ ᱾ ᱢᱟᱱᱮ ᱟᱹᱰᱤ ᱡᱟᱹᱥᱛᱤᱢ ᱯᱚᱨᱤᱢᱟᱱ ᱜᱮ ᱥᱤᱵᱤᱞ ᱟᱸᱡᱚᱢ ᱦᱩᱭ ᱟᱠᱟᱱᱟ ᱟᱨ ᱡᱚᱢ ᱦᱚᱸ ᱦᱩᱭᱩ ᱟᱠᱟᱱᱟ ᱾ ᱢᱟᱱᱮ ᱤᱧ ᱡᱮᱦᱮᱛᱩᱧ ᱡᱚᱢ ᱟᱠᱟᱫᱟ ᱚᱱᱟᱮ ᱥᱤᱵᱤᱞᱤᱧ ᱵᱩᱡᱷᱣ ᱠᱟᱫᱟ ᱾ ᱟᱫᱚ ᱚᱱᱟ ᱵᱮᱜᱟᱹᱨ ᱦᱚᱲ ᱦᱚᱧ ᱠᱩᱞᱤ ᱵᱟᱲᱟ ᱟᱠᱟᱫ ᱠᱚᱣᱟ ᱤᱧ ᱪᱮᱫ ᱞᱮᱠᱟ ᱥᱤᱵᱤᱞᱤᱧᱟᱹ ᱟᱯᱮ ᱦᱚᱸᱠᱚ ᱚᱱᱠᱟᱜ ᱜᱮ ᱥᱤᱵᱤᱞ ᱯᱮᱭᱟ ᱾ ᱥᱮ ᱤᱧᱟᱹᱜ ᱜᱮ ᱱᱚᱣᱟ ᱫᱚ ᱢᱚᱪᱟ ᱨᱮᱱᱟᱜ ᱥᱤᱵᱤᱞ ᱠᱟᱱᱟ ᱡᱮ ᱦᱮᱸ ᱤᱧᱜᱮ ᱥᱤᱵᱤᱞᱤᱧᱟ ᱢᱮᱱᱛᱮ ᱾
ᱦᱮᱸ ᱟᱫᱚ ᱦᱮᱸ ᱵᱚᱞᱮ ᱚᱱᱟ ᱢᱟ ᱴᱷᱤᱠ ᱜᱮᱢ ᱢᱮᱱᱮᱫ ᱠᱟᱱ ᱠᱤ ᱾ ᱦᱮᱸ ᱜᱩᱰᱩ ᱡᱤᱞ ᱫᱚ ᱟᱹᱰᱤ ᱥᱤᱵᱤᱞ ᱜᱮᱭᱟ ᱪᱮᱫᱟᱜ ᱡᱮ ᱾ ᱜᱩᱰᱩᱣᱟᱜ ᱡᱟᱦᱟᱸ ᱪᱚᱨᱵᱤ ᱢᱮᱱᱟᱜᱼᱟ ᱮᱱᱛᱮᱫ ᱱᱮᱛᱟᱨ ᱫᱤᱱ ᱡᱟᱦᱟᱸ ᱮᱱᱛᱮᱫ ᱦᱚᱸᱜ᱾ ᱦᱟᱨᱛᱟ ᱛᱟᱦᱮᱱᱟ ᱥᱩᱠᱨᱤ ᱡᱤᱞ ᱞᱮᱠᱟ ᱮᱠᱫᱚᱢ ᱢᱟᱱᱮ ᱾ ᱵᱩᱡᱷᱟᱹᱜᱼᱟ ᱥᱩᱠᱨᱤ ᱡᱤᱞ ᱫᱚ ᱦᱟᱸᱜ ᱱᱟᱦ ᱤᱧᱟᱹᱜ ᱾ ᱯᱷᱮᱵᱟᱨᱮᱴ ᱠᱟᱱᱟ ᱚᱱᱟ ᱟᱹᱰᱤ ᱥᱤᱵᱤᱞ ᱵᱚᱞᱮ ᱱᱚᱛᱮ ᱫᱚ ᱾
ᱚ ᱥᱩᱠᱥᱩᱠᱨᱤ ᱡᱤᱞ ᱟᱢᱟᱜ ᱯᱷᱮᱵᱨᱮᱴ ᱾
ᱦᱮᱸ ᱾
ᱚ ᱢᱟᱱᱮ ᱟᱹᱰᱤ ᱟᱹᱰᱤ ᱡᱟᱹᱥᱛᱤᱢ ᱠᱩᱥᱤᱭᱟᱜ ᱛᱮ ᱾
ᱦᱮᱸ ᱟᱹᱰᱤ ᱡᱟᱹᱥᱛᱤᱧ ᱠᱩᱥᱤᱭᱟᱜ ᱛᱟᱦᱮᱱᱟ ᱟᱨ ᱾
ᱟ ᱫᱚ ᱪᱤᱜ? ᱪᱮᱜ ᱢᱟᱱᱮ ᱪᱮᱫ ᱪᱮᱫ ᱞᱮᱠᱟ? ᱩᱛᱩ ᱵᱤᱥᱤᱢ ᱠᱩᱥᱤᱭᱟᱜ ᱛᱮ ᱢᱟᱱᱮ ᱱᱚᱝᱠᱟ ᱾ ᱮ ᱤᱭᱟᱹ ᱠᱮᱴᱮᱡ ᱠᱮᱴᱮᱡ ᱠᱚᱥᱟ ᱠᱚᱥᱟ ᱾
ᱦᱮᱸ ᱥᱩᱠᱨᱤ ᱡᱤᱞ ᱫᱚ ᱡᱟᱦᱟᱸᱭ ᱠᱚᱫᱚ ᱧᱮᱞ ᱟᱠᱟᱫ ᱠᱚᱣᱟᱹᱧ ᱥᱮ ᱵᱟᱯᱞᱟ ᱮᱢᱟᱱ ᱠᱚᱨᱮ ᱦᱚᱸ ᱟᱭᱢᱟ ᱡᱟᱭᱜᱟᱨᱮ ᱠᱟᱧ ᱧᱮᱞ ᱨᱟᱥᱤᱮ ᱛᱟᱦᱮᱱᱟᱠᱚ ᱤᱭᱟᱹ ᱠᱚ ᱛᱚ ᱥᱩᱠᱨᱤ ᱡᱤᱞ ᱨᱮᱭᱟᱜ ᱡᱚᱢ ᱨᱮᱭᱟᱜ ᱾ ᱥᱤᱵᱤᱞ ᱫᱚ ᱨᱟᱥᱮ ᱥᱮ ᱢᱟᱱᱮ ᱚᱱᱟ ᱤᱭᱟᱹ ᱨᱮᱫᱚ ᱚᱱᱠᱟ ᱫᱚ ᱢᱚᱡᱟ ᱵᱟᱹᱱᱩᱜᱼᱟ ᱥᱩᱱᱩᱢ ᱥᱩᱱᱩᱢ ᱫᱚ ᱾ ᱥᱩᱠᱨᱤ ᱡᱤᱞ ᱡᱩᱫᱤ ᱤᱥᱤᱱ ᱥᱟᱱᱟᱭᱮᱫ ᱢᱮᱭᱟ ᱾ ᱠᱷᱟᱡ ᱫᱚ ᱢᱟᱱᱮ ᱦᱟᱞᱠᱟ ᱢᱟᱱᱮ ᱢᱚᱥᱞᱟ ᱨᱮ ᱦᱩᱸ ᱠᱩᱨᱦᱤ ᱠᱩᱨᱦᱤ ᱢᱟᱱᱮ ᱞᱮᱴᱮ ᱯᱮᱴᱮᱡᱟ ᱚᱱᱟ ᱞᱮᱴᱮ ᱯᱮᱴᱮ ᱠᱟᱛᱮᱫ ᱡᱟ ᱥᱤᱵᱤᱞᱟ ᱚᱱᱟ ᱥᱤᱵᱤᱞ ᱫᱚ ᱟᱹᱰᱤ ᱵᱮᱥ ᱟ ᱥᱟᱥᱟᱝ ᱨᱮ ᱨᱩᱱ ᱞᱟᱦᱟ ᱠᱮᱛ
ᱚ
ᱚᱱᱟᱴᱟᱜ ᱫᱚ ᱟᱹᱰᱤ ᱯᱷᱮᱵᱨᱮᱴ ᱠᱟᱱᱟ ᱤᱧᱟᱹᱜ ᱫᱚ ᱟᱨᱦᱚᱸ ᱡᱩᱫᱤ ᱪᱟᱱᱟ ᱠᱚ ᱡᱩᱫᱤ ᱞᱚᱦᱚᱫ ᱪᱟᱱᱟ ᱠᱚ ᱡᱩᱫᱤ ᱢᱮᱥᱟᱞᱟᱜᱼᱟ ᱛᱚᱵᱮ ᱫᱚ ᱪᱟᱨᱵᱤ ᱚᱱᱟ ᱡᱚᱛᱚ ᱪᱟᱨᱵᱤᱢ ᱡᱚᱢ ᱪᱟᱵᱟ ᱫᱟᱲᱮᱭᱟᱜᱼᱟ ᱪᱟᱨᱵᱤ ᱨᱮᱭᱟᱜ ᱡᱟᱦᱟᱸ ᱵᱷᱟᱜᱟᱣ ᱢᱮᱱᱟᱜᱼᱟ ᱚᱱᱟ ᱠᱚᱢᱚᱜ ᱛᱟᱦᱮᱱᱟ ᱞᱚᱦᱚᱫ ᱪᱟᱱᱟ ᱠᱚ ᱡᱩᱫᱤᱢ ᱢᱮᱥᱟᱣᱟᱜ ᱠᱷᱟᱱ
ᱦᱮᱸ ᱾ ᱦᱩᱸ
ᱪᱮᱫ ᱮᱢ ᱞᱟᱹᱭ ᱠᱮᱫᱟ ᱨᱚᱲ ᱵᱟᱝ ᱟᱸᱡᱚᱢᱚᱜ ᱠᱟᱱ ᱛᱟᱢᱟ
ᱚ ᱦᱮᱸ ᱦᱮᱸ ᱵᱟᱝ ᱟᱸᱡᱚᱢᱚᱜ ᱠᱟᱱ ᱛᱮ
ᱢᱤᱫ ᱜᱷᱟ. ᱲᱤ ᱠᱟᱹᱴᱤᱡ ᱵᱟᱝ ᱟᱡᱚᱢ ᱞᱮᱱᱟ
ᱚ ᱦᱮᱸ ᱚᱱᱟ ᱜᱮ ᱵᱚᱞᱮ ᱟᱹᱰᱤ ᱠᱟᱡᱟᱠ ᱥᱤᱵᱤᱞ ᱛᱟᱦᱮᱱᱟ ᱥᱚ ᱠᱨᱤ ᱡᱤᱞ ᱫᱚ ᱟᱯᱮ ᱠᱚ ᱥᱮᱫ ᱫᱚ ᱦᱟᱴ ᱦᱟᱹᱴᱤᱭᱟᱹ ᱠᱚᱫᱚ ᱞᱟᱜᱟᱣ ᱵᱟᱲᱟᱜ ᱛᱟᱦᱮᱱᱟ ᱥᱮ ᱵᱟᱝ ᱦᱟᱴ ᱯᱟᱛᱟ
ᱟᱞᱮ ᱱᱚᱣᱟ ᱟᱞᱮ ᱱᱚᱣᱟ ᱠᱚᱨᱮ ᱡᱟᱦᱟᱸᱢ ᱢᱮᱱᱟ ᱦᱟᱹᱴᱭᱟᱹ ᱠᱚᱫᱚ ᱢᱟᱱᱮ ᱵᱟᱨ ᱫᱤᱱ ᱜᱮ ᱞᱟᱜᱟᱜᱼᱟ᱾ ᱱᱚᱠᱟ ᱦᱮᱸᱥᱮ ᱥᱚᱯᱛᱟᱦᱮ ᱟᱨ ᱱᱚᱣᱟ ᱠᱚᱨᱮ ᱡᱟᱦᱟᱸ ᱥᱤᱢ ᱥᱩᱠᱨᱤ ᱠᱚᱨᱮᱱᱟᱜ ᱡᱩᱫᱤ ᱠᱟᱛᱷᱟ ᱠᱷᱟᱡ ᱟᱞᱮ ᱱᱚᱰᱮ ᱯᱟᱛᱟ ᱦᱩᱭᱩᱜᱼᱟ ᱡᱟᱦᱟᱸ ᱫᱚ ᱥᱤᱢ ᱛᱩᱯᱩ ᱚᱱᱟ ᱥᱤᱢ ᱛᱩᱯᱩᱫ ᱫᱚ ᱟᱹᱰᱤ ᱢᱟᱱᱮ ᱡᱟᱹᱥᱛᱤ ᱜᱮ ᱦᱚᱲ ᱠᱚ ᱦᱩᱭᱩᱜᱼᱟ᱾ ᱡᱟᱦᱟᱸ ᱱᱮᱰᱟ ᱠᱚᱨᱟ ᱫᱤᱱᱨᱮ ᱮᱠᱫᱚᱢ ᱦᱟᱱᱛᱮ ᱱᱟᱛᱮ ᱠᱷᱚᱡ ᱢᱟᱨᱟᱝ ᱢᱟᱨᱟᱝ ᱥᱤᱸᱰᱤ ᱠᱚ ᱜᱩ ᱠᱚᱣᱟ᱾ ᱯᱚᱨᱮ ᱜᱤ ᱟᱡ ᱟᱹᱜᱩ ᱠᱟᱛᱮᱫ ᱢᱟᱱᱮ ᱪᱮᱫ ᱤᱧ ᱢᱮᱱᱟ ᱫᱚᱢᱮ ᱠᱚ ᱞᱟᱹᱲᱦᱟᱹᱭ ᱩᱪᱩ ᱠᱚᱣᱟ ᱦᱮᱸᱥᱮ
ᱟᱪᱪᱷᱟ ᱥᱤᱢ ᱨᱚᱯᱚᱜ ᱢᱟᱱᱮ ᱥᱤᱢ ᱞᱟᱹᱲᱦᱟᱹᱭ ᱦᱩᱭᱩᱜ ᱛᱟᱦᱮᱱᱟ᱾ ᱟᱫᱚ ᱚᱱᱟ ᱨᱮᱫᱚ ᱥᱤᱢ ᱞᱟᱹᱲᱦᱟᱹᱭ ᱨᱮᱫᱚ ᱪᱮᱫ? ᱠᱚ ᱫᱚᱦᱚᱭ ᱛᱟᱦᱮᱱᱟ ᱯᱟᱨᱟᱡᱽ ᱠᱚ ᱫᱚᱦᱚᱭ ᱛᱟᱦᱮᱱᱟ ᱥᱮ ᱥᱤᱢ ᱵᱚᱞᱮ ᱡᱤᱛᱟᱹᱣ ᱞᱮᱱᱠᱷᱟ ᱱᱮ ᱦᱟᱨᱟᱣ ᱞᱮᱫ ᱛᱟᱢ ᱠᱷᱟᱡ ᱩᱱᱤᱭ ᱤᱫᱤᱭᱮᱭᱟ ᱾
ᱧᱮᱞ ᱢᱮ ᱱᱚᱣᱟ ᱫᱚ ᱟᱵᱟᱨ ᱵᱟᱨ ᱨᱚᱠᱚᱢᱟᱜ ᱛᱟᱦᱮᱸᱱᱟ ᱦᱮᱸᱥᱮ ᱡᱟᱦᱟᱸᱭ ᱡᱩᱫᱤ ᱢᱮᱱᱟ ᱤᱧ ᱡᱟᱦᱟᱸᱭᱟᱜ ᱢᱚᱱᱮ ᱨᱟᱹᱥᱠᱟᱹ ᱨᱮ ᱛᱟᱦᱮᱸᱱ ᱛᱟᱭᱟ ᱡᱮ ᱤᱧ ᱦᱚ ᱥᱤᱢ ᱪᱮᱛᱟᱱ ᱨᱮ ᱱᱚᱣᱟ ᱯᱨᱟᱭᱤᱡᱽ ᱤᱧ ᱫᱚᱦᱚ ᱠᱟᱜᱼᱟ ᱾ ᱟ ᱯᱨᱟᱭᱤᱡ ᱪᱮᱛᱟᱱ ᱛᱮᱜᱮ ᱱᱩᱭᱤᱧ ᱞᱟᱹᱲᱦᱟᱹᱭ ᱦᱚᱪᱚᱭᱼᱭᱟ᱾ ᱛᱚᱠᱷᱚᱱ ᱫᱚ ᱩᱱ ᱡᱚᱠᱷᱚᱡ ᱯᱨᱟᱭᱤᱡ ᱫᱚᱦ ᱠᱮᱜ ᱜᱮ ᱚᱱᱟᱨᱮ ᱡᱟᱦᱟᱸᱭ ᱠᱚ ᱡᱤᱛᱟᱹᱜᱼᱟ ᱮᱢᱟ ᱠᱚᱣᱟ ᱡᱟᱦᱟᱸᱭ ᱵᱟᱝ ᱠᱚ ᱡᱤᱛᱟᱹᱜᱼᱟ ᱥᱤᱢ ᱮᱢ ᱥᱤᱢ ᱦᱟᱨᱟᱣ ᱞᱮᱱᱠᱷᱟᱱ ᱥᱤᱢᱮ ᱮᱢᱟᱣᱟᱜᱼᱟ ᱾ ᱟᱨ ᱡᱟᱦᱟᱸ ᱛᱤᱱᱟᱹᱜ ᱡᱩᱫᱤ ᱠᱟᱹᱣᱰᱤ ᱦᱮᱱᱟᱜᱼᱟ ᱚᱱᱠᱟ ᱡᱩᱫᱤ ᱮ ᱠᱟᱛᱷᱟ ᱛᱟᱦᱮᱸᱱ ᱠᱷᱟᱡ ᱠᱟᱹᱣᱰᱤ ᱟᱨ, ᱵᱟᱝᱠᱷᱟᱡ ᱫᱚ ᱵᱟᱝ ᱩᱱᱤ ᱥᱤᱢ ᱛᱤᱜᱮ, ᱟ ᱞᱟᱹᱴᱩ ᱞᱟᱹᱴᱩ ᱯᱨᱟᱭᱤᱡ ᱠᱚ ᱛᱟᱦᱮᱱᱟ ᱥᱮ ᱾
ᱛᱚᱵᱮ ᱡᱩᱫᱟᱹ ᱩᱱᱠᱩ ᱞᱟᱹᱲᱦᱟᱹ ᱞᱟᱹᱲᱦᱟᱹᱭ ᱥᱤᱢ ᱠᱟᱱᱟ ᱠᱚ ᱛᱟᱦᱚᱞᱮ ᱩᱱᱠᱩ ᱫᱚ ᱱᱩᱠᱩ? ᱟᱵᱚ ᱵᱚᱱ ᱡᱚᱢᱮᱫ ᱠᱚ ᱱᱩᱠᱩ ᱱᱩᱠᱩ ᱫᱮᱥᱤ ᱥᱤᱢ ᱱᱩᱠᱩ ᱱᱩᱠᱩ ᱥᱤᱢ ᱥᱟᱺᱰᱤ ᱱᱩᱠᱩ ᱫᱚ ᱯᱟᱟᱥᱮᱡ ᱵᱟᱝ ᱠᱟᱱᱟ ᱠᱚ, ᱩᱱᱠᱩ ᱫᱚᱠᱚ ᱫᱚᱥᱨᱟ ᱜᱮᱭᱟ ᱯᱟᱥᱮᱡ ᱢᱚᱴᱟ ᱡᱟᱸᱜᱟ ᱵᱟᱞᱟ?
ᱵᱟᱨ ᱨᱚᱠᱚᱢ ᱥᱟᱨ ᱥᱤᱢ ᱦᱚᱸᱛᱚ ᱠᱚ ᱛᱟᱦᱮᱱᱟ ᱥᱮ ᱢᱤᱫᱴᱮᱡ ᱫᱚ ᱡᱟᱦᱟᱸ ᱠᱚ ᱢᱮᱱᱟ ᱦᱚᱯᱚᱱ ᱦᱚᱯᱚᱱ ᱠᱚ ᱱᱚᱨᱢᱟᱞ ᱵᱟᱞᱟ᱾ ᱱᱚᱛᱮ ᱫᱚ ᱟᱹᱰᱤ ᱥᱮᱸᱬᱟ ᱥᱮᱸᱬᱟ ᱞᱟᱹᱴᱩ ᱞᱟᱹᱴᱩ, ᱛᱚ ᱱᱚᱰᱮ ᱫᱚ ᱢᱟᱱᱮ ᱵᱟᱨ ᱨᱚᱠᱚᱢ ᱜᱮᱠᱚ ᱦᱤᱡᱩᱜᱼᱟ᱾ ᱡᱳᱨ ᱫᱚ ᱚᱱᱮ ᱛᱚ ᱧᱮᱞᱟᱨ ᱠᱟᱛᱮ ᱜᱮ ᱡᱳᱨ ᱫᱚ ᱦᱩᱭᱩᱜᱼᱟ, ᱡᱮ ᱱᱩᱭᱴᱟᱜ ᱥᱟᱶ ᱱᱩᱭ ᱵᱚ ᱛᱳᱯᱳᱫ ᱦᱚᱪᱚᱭ ᱭᱟ ᱱᱩᱭᱴᱟᱜ ᱱᱩᱭ ᱵᱳᱱ ᱛᱩᱯᱩᱫ ᱦᱚᱪᱚᱭ ᱭᱟ ᱾
ᱦᱮᱸᱮᱸ᱾ ᱦᱳᱭ ᱦᱳᱭ ᱟᱫᱚ ᱚᱱᱟ ᱫᱚ ᱩᱱᱠᱩ ᱠᱚ ᱜᱟᱞᱢᱟᱨᱟᱣ ᱠᱮᱜ ᱜᱮ, ᱟᱫᱚ ᱜᱟᱯᱟᱞ ᱢᱟᱨᱟᱣ ᱠᱮᱛᱮ ᱟᱫᱚ ᱚᱱᱟ ᱠᱚ
ᱦᱩᱸ
ᱢᱟᱱᱮ ᱞᱟᱹᱲᱦᱟᱹᱭ ᱦᱚᱪᱩ ᱠᱤᱱᱟᱹ ᱠᱚ ᱦᱮᱸ ᱾
ᱮᱠᱫᱚᱢ ᱾
ᱟᱪᱪᱷᱟ ᱛᱚᱵᱮ ᱚᱱᱟ ᱧᱮᱞ ᱨᱮᱫᱚ ᱚᱱᱟ ᱥᱤᱢ ᱞᱟᱹᱲᱦᱟᱹᱭ ᱧᱮᱞ ᱞᱟᱹᱜᱤᱫ ᱛᱮᱫᱚ ᱢᱟᱱᱮ ᱦᱚᱲ ᱠᱚ ᱡᱟᱨᱣᱟᱜ ᱛᱟᱦᱮᱸᱱᱟ ᱥᱮ ᱢᱟᱱᱮ ᱚᱱᱠᱟ ᱢᱟᱱᱮ ᱵᱷᱤᱲ ᱠᱚ ᱦᱩᱭᱩᱜ ᱛᱟᱦᱮᱸᱱᱟ ᱥᱮ, ᱵᱚᱞᱮ ᱦᱟᱞᱠᱟ ᱯᱩᱞᱠᱟ ᱜᱮ ᱵᱷᱤᱲ ᱛᱟᱦᱮᱸᱱᱟ?
ᱦᱳᱭ ᱦᱳᱭ ᱵᱷᱤᱲ ᱫᱚ ᱟᱹᱰᱤ ᱡᱟᱹᱥᱛᱤ ᱜᱮ ᱦᱩᱭᱩᱜ ᱛᱟᱦᱮᱸᱱᱟ ᱛᱚ᱾
ᱟᱢ ᱟᱢᱮᱢ ᱧᱮᱞ ᱵᱟᱲᱟ ᱟᱠᱟᱫ ᱠᱚᱣᱟ ᱥᱮ ᱟᱯᱮ? ᱢᱟᱱᱮ ᱟᱢᱟᱜ ᱟᱢᱨᱮᱱ ᱡᱟᱦᱟᱸᱭ ᱡᱟᱱ ᱯᱚᱨᱤᱪᱚᱭ ᱦᱚᱲ ᱨᱮᱱ ᱚᱱᱠᱟ ᱥᱤᱢᱠᱩ ᱤᱫᱤ ᱵᱟᱲᱟ ᱟᱠᱟᱫ ᱠᱚᱣᱟ?
ᱱᱚᱣᱟ ᱫᱚ ᱧᱮᱞ ᱵᱟᱲᱟ ᱦᱩᱭ ᱠᱟᱱᱟ ᱧᱮᱞ ᱵᱟᱲᱟ ᱢᱮᱱᱛᱮ ᱫᱚ ᱪᱮᱫ, ᱚᱱᱟ ᱰᱟᱦᱟᱨ ᱛᱮ ᱩᱱ ᱚᱠᱛᱚ ᱯᱟᱨᱚᱢ ᱦᱩᱭ ᱠᱟᱱᱟ᱾ ᱯᱟᱨᱚᱢ ᱦᱩᱭ ᱠᱟᱱᱛᱮ ᱧᱮᱞ ᱠᱟᱛᱮᱜ ᱥᱤᱢ ᱛᱳᱯᱳᱜ ᱨᱮ ᱥᱮ ᱥᱤᱢ ᱞᱟᱲᱦᱟᱹᱭ ᱨᱮ, ᱱᱩᱱᱟᱹ ᱵᱷᱤᱲ ᱱᱩᱱᱟᱹ ᱵᱷᱤᱲ᱾ ᱟᱨ ᱪᱮᱫ ᱞᱮᱠᱟᱱ ᱠᱚᱢ ᱧᱮᱞ ᱠᱚᱣᱟ ᱵᱷᱤᱱᱟᱹ ᱵᱷᱤᱱᱟᱹ᱾
ᱦᱮᱸᱻᱦᱮᱸᱻ᱾
ᱵᱷᱮᱜᱟᱨ ᱵᱷᱮᱜᱟᱨ ᱠᱚ, ᱟᱨ ᱠᱚᱞ ᱯᱟᱥᱮᱡ ᱱᱚᱣᱟ ᱮᱱᱰᱤᱝᱚᱜ ᱛᱟᱞᱟᱝᱟ ᱛᱚ ᱟᱹᱨᱤ ᱟᱹᱨᱤ ᱠᱚᱞ ᱫᱟᱲᱮᱭᱟᱜᱼᱟᱢ ᱾
ᱚ ᱟᱢ ᱦᱮᱸ ᱚᱱᱠᱟ ᱜᱮᱛᱚ ᱾
ᱦᱮᱸ ᱢᱟ ᱛᱚᱵᱮ ᱨᱤᱠᱚᱞ ᱫᱟᱲᱮᱭᱟᱜᱼᱟᱢ᱾